ᱦᱮᱞᱳᱣ
ᱦᱮᱞᱳᱣ ᱥᱟᱹᱜᱩᱱ ᱥᱮᱛᱟᱜ
ᱦᱮᱞᱳ
ᱜᱚᱝᱠᱮ ᱦᱮᱸ ᱥᱟᱹᱜᱩᱱ ᱥᱮᱛᱟᱜ ᱜᱚᱝᱠᱮ, ᱵᱟᱹᱵᱤᱱ ᱟᱸᱡᱚᱢ ᱮᱫᱟ ᱦᱮᱸ ᱥᱟᱹᱜᱩᱱ ᱥᱮᱛᱟᱜ ᱪᱮᱫ ᱠᱚ ᱦᱚᱸᱜᱼᱚᱭ ᱱᱚᱛᱮ ᱡᱟᱹᱯᱩᱫ ᱡᱟᱹᱯᱩᱫ ᱫᱟᱭ ᱛᱚ ᱚᱲᱟᱜ ᱥᱮᱫ ᱨᱮᱜᱮ ᱢᱮᱱᱟᱜ ᱞᱤᱧᱟ, ᱛᱟᱦᱞᱮ ᱟᱹᱵᱤᱱ ᱪᱮᱫ ᱠᱚᱵᱤᱱ ᱪᱤᱠᱟᱹᱭᱟ
ᱦᱮᱸ ᱟᱹᱞᱤᱧ ᱦᱚᱸ ᱚᱲᱟᱜ ᱥᱮᱫ ᱨᱮᱜᱮ ᱦᱩᱸ ᱛᱟᱨᱯᱚᱨ ᱵᱷᱟᱭ ᱜᱮᱛᱚ
ᱦᱮᱸ ᱱᱟᱯᱟᱭ ᱵᱟᱲᱟ ᱜᱮ ᱟᱨ ᱪᱮᱫ ᱠᱚ ᱢᱮᱛᱟᱜᱼᱟ ᱡᱮ᱾ ᱟᱥᱟᱲ ᱵᱚᱸᱜᱟ ᱢᱟ ᱥᱮᱴᱮᱨ ᱟᱠᱟᱱᱟ ᱛᱟᱦᱚᱞᱮ ᱪᱟᱥ ᱠᱟᱹᱢᱤ ᱠᱚᱫᱚ ᱛᱤᱱᱟᱹᱜ ᱴᱟ ᱯᱮ ᱞᱟᱦᱟ ᱠᱮᱫᱟ ᱥᱮ ᱟᱹᱣᱨᱤ ᱯᱮ ᱞᱟᱦᱟᱭᱟ᱾
ᱦᱮᱸ ᱪᱟᱥ ᱠᱟᱹᱢᱤ ᱠᱚᱫᱚ ᱱᱚᱜᱼᱚᱭ ᱛᱚ ᱫᱟᱜ ᱠᱚ ᱫᱚᱢᱮ ᱡᱟᱹᱨᱤ ᱠᱮᱫᱛᱟᱭ ᱦᱳᱭᱥᱮ ᱛᱟᱦᱚᱞᱮ ᱠᱷᱮᱛ ᱵᱟᱹᱫᱽ ᱢᱟᱛᱚ ᱞᱚᱥᱚᱜ ᱠᱟᱱᱟ ᱦ ᱪᱟᱥ ᱠᱚᱫᱚ ᱡᱚᱛᱚ ᱠᱚ ᱮᱦᱚᱵ ᱮᱫᱟᱠᱚ ᱟᱨᱠᱤ ᱟᱨ ᱟᱯᱮ ᱚᱱᱛᱮ ᱫᱚ
ᱦᱮᱸ ᱟᱞᱮᱥᱮᱫ ᱢᱟ ᱡᱮ ᱫᱤᱥᱚᱢ ᱠᱟᱱ ᱛᱚ ᱱᱟᱢᱟᱞ ᱫᱤᱥᱚᱢ ᱠᱟᱱᱟ ᱛᱚ ᱟᱫᱚ ᱞᱚᱜᱚᱱ ᱧᱚᱜ ᱜᱮ ᱫᱟᱜ ᱠᱚ ᱞᱟᱜᱟᱜ ᱜᱮᱭᱟ ᱟᱨ ᱤᱱᱟᱹ ᱛᱮ ᱪᱟᱥᱵᱟᱥ ᱠᱚᱫᱚ ᱠᱟᱹᱴᱤᱡ ᱞᱚᱜᱚᱱ ᱫᱷᱟᱨᱟ ᱜᱮ ᱠᱚ ᱠᱚᱨᱟᱣ ᱜᱮᱭᱟ ᱟᱨ ᱟᱵᱮ ᱫᱤᱥᱚᱢ ᱫᱚ ᱪᱮᱫᱠᱟ ᱱᱟᱢᱟᱞ ᱫᱤᱥᱚᱢ ᱥᱮ ᱚᱱᱠᱟ ᱵᱩᱨᱩ ᱫᱤᱥᱚᱢ ᱜᱮᱯᱮ ᱯᱟᱲᱟᱜᱼᱟ ᱥᱮ ᱵᱤᱨ
ᱟᱢ ᱵᱟᱝ ᱵᱟᱝ ᱟᱞᱮ ᱟᱞᱮᱫᱚ ᱵᱤᱨᱟᱹᱛ ᱫᱤᱥᱚᱢ ᱟᱞᱮᱥᱮᱫ ᱫᱚ ᱢᱟᱱᱮ ᱫᱟᱜ ᱠᱚ ᱫᱚᱢᱮᱜ ᱜᱮ ᱦᱩᱭᱱᱟ ᱢᱟᱱᱮ ᱠᱷᱮᱛ ᱠᱚᱫᱚ ᱡᱷᱚᱛᱚ ᱜᱮ ᱛᱩᱢᱵᱟ ᱟᱠᱟᱱᱟ ᱟᱫᱚ ᱢᱟᱱᱮ ᱤᱭᱟᱹ ᱠᱚ ᱦᱩᱭᱩᱜ ᱠᱟᱱᱟ ᱡᱮᱤᱛᱚᱜ ᱫᱚ ᱢᱟᱱᱮ ᱛᱚᱞᱟ ᱠᱚᱫᱚ ᱦᱩᱭ ᱜᱚᱫ ᱟᱠᱟᱱᱟ ᱟᱨ ᱢᱟᱱᱮ ᱨᱚᱦᱚᱭ ᱞᱟᱹᱜᱤᱫ ᱠᱷᱮᱛ ᱠᱚ ᱛᱮᱭᱟᱨ ᱦᱩᱭᱩᱜ ᱠᱟᱱᱟ ᱟᱨᱠᱤ
ᱟᱪᱪᱷᱟ ᱟᱪᱪᱷᱟ ᱟᱪᱪᱷᱟ ᱟᱨ ᱤᱭᱟᱹᱤᱭᱟᱹ ᱠᱚᱫᱚ ᱛᱟᱦᱚᱞᱮ ᱚᱱᱠᱟ ᱥᱤᱭᱳᱜ ᱵᱟᱲᱟ ᱠᱚᱫᱚ ᱱᱟᱦᱮᱞ ᱛᱮᱜᱮ ᱯᱮ ᱥᱤ ᱵᱟᱲᱟ ᱜᱮᱭᱟ ᱥᱮ ᱴᱟᱠᱴᱟᱨ ᱠᱚᱛᱮ ᱥᱮ ᱟᱨᱚ ᱮᱴᱟᱜ ᱡᱤᱱᱤᱥ ᱠᱚᱛᱮ ᱵᱮᱥᱤ ᱡᱮ ᱟᱨᱚ ᱚᱱᱠᱟ ᱱᱟᱦᱮᱞ ᱟᱞᱮᱥᱮᱫ ᱫᱚ ᱚᱱᱠᱟ ᱱᱟᱦᱮᱞ ᱫᱚ ᱵᱟᱠᱚ ᱥᱤ ᱵᱟᱲᱟᱭᱟ ᱛᱚ ᱥᱮ ᱪᱮᱫ ᱟᱯᱮ ᱫᱚ ᱪᱮᱫ ᱱᱟᱦᱮᱞ ᱛᱮ ᱥᱮ ᱱᱚᱠᱟ ᱴᱟᱴᱟ ᱛᱮᱜᱮ ᱵᱮᱥᱤ ᱵᱟᱲᱟᱭ ᱜᱮᱭᱟ
ᱟᱫᱚ ᱱᱟᱦᱮᱞ ᱛᱮ ᱫᱚ ᱥᱤ ᱫᱚ ᱥᱤ ᱜᱮ ᱟᱫᱚ ᱱᱟᱦᱮᱞ ᱛᱮ ᱥᱤ ᱞᱮᱱᱠᱷᱟᱱ ᱫᱚ ᱢᱟᱱᱮ ᱤᱭᱟᱹ ᱡᱚᱛᱚ ᱴᱨᱟᱠᱴᱟᱨ ᱛᱮ ᱥᱮ ᱯᱮᱞᱟᱨ ᱛᱮᱠᱚ ᱥᱤᱟ ᱟᱨ ᱛᱟᱦᱚᱞᱮ ᱱᱟᱦᱮᱞ ᱛᱮ ᱥᱤ ᱞᱮᱠᱷᱟᱱ ᱫᱚ ᱟᱫᱚ ᱟᱹᱰᱤ ᱛᱟᱭᱚᱢᱚᱜᱼᱟ ᱟᱨᱠᱤ ᱪᱟᱥᱴᱟ ᱟᱨ ᱢᱟᱱᱮ ᱦᱟᱯᱳᱭ ᱟᱨ ᱢᱟᱱᱮ ᱠᱷᱮᱛ ᱢᱟᱱᱮ ᱛᱟᱞᱟ ᱢᱟᱞᱟ ᱠᱚᱨᱮ ᱠᱷᱮᱛ ᱠᱚ ᱦᱮᱱᱟᱜᱼᱟ ᱟᱨ ᱱᱟᱦᱮᱞᱛᱮ ᱥᱤ ᱞᱮᱠᱷᱟᱱ ᱫᱚ ᱛᱟᱭᱚᱢ ᱞᱮᱱᱠᱷᱟᱱ ᱡᱫᱤ ᱜᱚᱴᱟ ᱥᱮᱫ ᱛᱮ ᱡᱩᱫᱤ ᱠᱚ ᱨᱚᱦᱚᱭ ᱮ ᱥᱮᱱᱧᱟ ᱛᱟᱦᱚᱞᱮ ᱛᱚ ᱚᱱᱟ ᱵᱷᱤᱛᱤᱨ ᱨᱮᱫᱚ ᱥᱤ ᱦᱚᱸ ᱟᱫᱚ ᱚᱥᱩᱵᱤᱫᱟ ᱟᱨᱠᱤ ᱚ ᱫᱚ ᱜᱟᱹᱰᱤ ᱦᱚᱸ ᱵᱟᱝ ᱵᱚᱞᱚᱱᱟ ᱛᱚ
ᱟᱪᱪᱷᱟ ᱟᱪᱪᱷᱟ ᱟᱞᱮ ᱟᱞᱮ ᱥᱮᱫ ᱦᱚᱸ ᱚᱱᱠᱟ ᱜᱮ ᱟᱞᱮ ᱥᱮᱫ ᱦᱚᱸ ᱟᱫᱚ ᱟᱞᱮ ᱥᱮᱫ ᱢᱟ ᱥᱩᱫᱩ ᱢᱟᱴᱷ ᱠᱷᱮᱛ ᱜᱮ ᱢᱮᱱᱟᱜ ᱟ ᱛᱚ ᱟᱨᱠᱤ ᱵᱤᱨᱵᱩᱨᱩ ᱠᱚᱫᱚ ᱵᱟᱹᱱᱩᱜᱼᱟ ᱥᱮᱨᱚᱠᱚᱢ ᱫᱚ ᱛᱟᱯᱚᱨᱮ ᱤᱭᱟᱹ ᱠᱚᱜᱮ ᱚᱱᱟ ᱞᱚᱴᱟᱨ ᱜᱰᱤᱤ ᱠᱚᱛᱮ ᱠᱚ ᱥᱤ ᱵᱟᱲᱟᱭ ᱜᱮᱭᱟ ᱟᱫᱚ ᱱᱟᱦᱮᱞ ᱛᱮ ᱦᱚᱸ ᱟᱯᱮᱥᱮᱫ ᱪᱮᱫ ᱞᱮᱠᱟ ᱡᱮᱢᱚᱱ ᱱᱟᱦᱮᱞ ᱛᱮ ᱥᱤ ᱞᱮᱠᱷᱟᱱ ᱫᱚ ᱛᱟᱭᱱᱚᱢᱚᱜ ᱜᱮᱭᱟ ᱢᱟ ᱚᱱᱠᱟ ᱜᱮᱢ ᱛᱟᱭᱱᱚᱢᱚᱜᱼᱟ ᱟᱫᱚ ᱟᱞ ᱥᱮᱫ ᱫᱚ ᱟᱞᱮ ᱱᱤᱡᱮ ᱛᱮᱫᱚ ᱵᱟᱠᱚ ᱠᱟᱹᱢᱤ ᱜᱮᱭᱟ ᱩᱱᱟᱹᱜ ᱫᱚ ᱚᱱᱠᱟ ᱤᱡᱤ ᱠᱚᱭᱟ ᱤᱭᱟᱹ ᱤᱭᱟ. ᱟᱨᱠᱤ ᱡᱮᱢᱚᱱ ᱩᱱᱠᱩ ᱠᱟᱹᱢᱤᱱ ᱠᱚ ᱢᱮᱱᱟᱜ ᱠᱚᱣᱟ ᱩᱱᱠᱩ ᱠᱟᱹᱢᱛᱮ ᱠᱚ ᱠᱟᱹᱢᱤᱪᱚᱭᱟ ᱟᱨᱠᱤ ᱚᱱᱟ ᱞᱚᱜᱚᱱ ᱫᱷᱟᱨᱟ ᱦᱩᱭᱩᱜ ᱞᱟᱹᱜᱤᱫ᱾ ᱟᱨᱠᱤ ᱵᱟᱠᱷᱟᱱ ᱚᱱᱮ ᱛᱟᱞᱟ ᱢᱟᱞᱟ ᱨᱮᱠᱚ ᱵᱟᱹᱜᱤ ᱦᱚᱴᱚᱣᱟ ᱢᱟ ᱮᱠᱞᱟ ᱜᱮᱢ ᱵᱩᱡᱷᱟᱹᱣᱟ ᱥᱟᱡ ᱥᱩᱪ
ᱦᱳᱭ ᱦᱳᱭ ᱟᱨ ᱛᱟᱦᱚᱞᱮ ᱤᱭᱟᱹ ᱨᱚᱦᱚᱭ ᱠᱚᱫᱚ ᱪᱮᱫ ᱞᱮᱠᱟ ᱟᱯᱮ ᱫᱚ ᱢᱟᱱᱮ ᱮᱦᱚᱵ ᱠᱮᱫᱟ ᱯᱮᱥᱮ ᱟᱹᱣᱨᱤ
ᱦᱮᱸ ᱟᱞᱮ ᱥᱮᱫ ᱫᱚ ᱱᱚᱜᱼᱚᱭ ᱱᱤᱛᱚᱜ ᱫᱚ ᱟᱥᱟᱲ ᱵᱚᱸᱜᱟ ᱢᱟ ᱢᱩᱪᱟᱹᱫ ᱢᱩᱪᱟᱹᱫ ᱥᱮᱫ ᱢᱩᱪᱟᱹᱫ ᱜᱚᱫ ᱟᱠᱟᱱᱟ ᱛᱟᱯᱚᱨᱮ ᱢᱩᱪᱟᱹᱫ ᱞᱮᱠᱟᱜᱮ ᱛᱟᱯᱚᱨᱮ ᱟᱞᱮᱥᱮᱫ ᱢᱟ ᱟᱹᱰᱤ ᱫᱤᱱ ᱨᱮᱜᱮ ᱟᱥᱟᱲ ᱵᱚᱸᱜᱟ ᱯᱟᱹᱭᱞᱟᱹ ᱯᱟᱹᱭᱞᱟᱹ ᱥᱮᱫ ᱨᱮᱜᱮ ᱫᱟᱜ ᱠᱚ ᱞᱟᱜᱟᱣ ᱠᱟᱱᱟ ᱤᱱᱟᱹᱛᱮ ᱱᱤᱛᱚᱜ ᱫᱚ ᱟᱞᱮᱥᱮᱫ ᱢᱟ ᱚᱱᱠᱟ ᱨᱚᱦᱚᱭ ᱤᱭᱟᱹ ᱜᱚᱫ ᱟᱠᱟᱫᱟ‌ ᱠᱚ᱾ ᱛᱟᱞᱞᱟ ᱢᱟᱞ ᱟᱨᱠᱤ ᱤᱭᱟᱹ ᱜᱚᱫ ᱠᱟᱫᱟ ᱠᱚ ᱫᱚᱢᱮ ᱡᱳᱨᱥᱳᱨ ᱠᱚ ᱞᱟᱜᱟᱣ ᱠᱟᱱᱟ ᱱᱚᱜᱼᱚᱭ ᱯᱩᱨᱟᱹ ᱟᱹᱩᱭ ᱞᱮᱠᱟ ᱠᱚ ᱟᱨ ᱟᱯᱮ ᱥᱮᱫ ᱫᱚ ᱟᱨᱟᱢᱵᱚ ᱠᱟᱫᱟ ᱠᱚ ᱥᱮ ᱟᱣᱨᱤ ᱠᱚ ᱟᱨᱟᱢᱵᱚᱭᱟ ᱦᱲᱩ ᱨᱚᱦᱚᱭ
ᱦᱮᱸ ᱟᱞᱮᱥᱮᱫ ᱫᱚ ᱢᱟᱱᱮ ᱱᱮᱜᱤᱭᱟᱹ ᱠᱚ ᱟᱨᱟᱢᱵᱷᱚᱭᱮᱫᱟ ᱢᱟᱱᱮ ᱱᱤᱛᱚᱜ ᱫᱚ ᱢᱟᱱᱮ ᱤᱭᱟᱹ ᱠᱚ ᱡᱟᱦᱟᱸ ᱠᱚ ᱞᱟᱹᱭᱟ ᱟᱹᱰᱤᱲ ᱪᱷᱟᱴᱟ ᱪᱷᱟᱴᱤ ᱠᱚ ᱦᱩᱭᱩᱜ ᱠᱟᱱᱟ ᱛᱟᱨᱯᱚᱨ ᱯᱩᱭᱞᱳ ᱢᱤᱫ ᱫᱷᱟᱣ ᱠᱟᱛᱮ ᱫᱚ᱾ ᱥᱤ ᱠᱟᱣᱫᱟ ᱦᱳᱭᱥᱮ ᱟᱨ ᱡᱟᱦᱟᱸ ᱠᱚ ᱠᱟᱹᱡ ᱢᱟᱱᱮ ᱛᱟᱭᱚᱢ ᱛᱮ ᱫᱟᱜ᱾ ᱠᱚ ᱡᱟᱦᱟᱸᱭ ᱠᱚ ᱧᱟᱢ ᱮᱫᱟ ᱡᱟᱦᱟᱸ ᱠᱚ ᱜᱷᱩᱧᱚᱜ ᱜᱮᱭᱟ᱾
ᱟᱪᱪᱷᱟ ᱦᱮᱸ ᱦᱮᱸ
ᱛᱚ ᱱᱚᱜᱚᱭ ᱫᱟᱜ ᱵᱟᱲᱟᱭᱮᱫᱟᱭ ᱮᱮ ᱫᱟᱜ ᱠᱚ ᱧᱟᱢᱟᱭ ᱟᱨ ᱯᱩᱨᱟᱹ ᱢᱤᱫ ᱫᱷᱟᱣ ᱨᱮᱜᱮ ᱢᱟᱱᱮ ᱤᱭᱟᱹ ᱥᱤᱭᱟ ᱵᱟᱲᱜᱤ ᱯᱩᱨᱟᱹ ᱠᱚ ᱞᱚᱥᱚᱜ ᱜᱚᱜ ᱠᱟᱜᱼᱟ ᱢᱟᱱᱮ ᱵᱟᱨ ᱪᱟᱥ ᱯᱮ ᱪᱟᱥ ᱠᱚ ᱥᱤᱭᱟ ᱟᱨ ᱟᱵᱚ ᱫᱚᱦᱚᱭᱟ, ᱦᱳᱭ ᱥᱮ᱾
ᱚᱻ ᱟᱪᱪᱷᱟᱭᱤᱪ ᱪᱷᱟ ᱨᱤᱛᱤ ᱠᱚᱫᱚ ᱛᱟᱦᱚᱞᱮ ᱩᱱᱠᱩ ᱟᱨ ᱱᱮᱛᱟᱨ ᱢᱟ ᱵᱚᱨᱥᱟ ᱫᱤᱱ ᱛᱟᱦᱚᱞᱮ ᱩᱱᱠᱩ ᱤᱡᱟᱹ ᱠᱚᱫᱚ ᱠᱚ ᱧᱟᱢᱚᱜ ᱜᱮᱭᱟ ᱥᱮ ᱵᱟᱝ ᱨᱚᱠᱚᱡ, ᱜᱚᱸᱜᱷᱟ ᱛᱟᱯᱚᱨᱮ ᱠᱟᱴᱠᱚᱢ ᱦᱟᱹᱠᱩ ᱦᱟᱹᱠᱩ ᱠᱚᱫᱚ ᱯᱮ ᱥᱟᱵ ᱵᱟᱲᱟ ᱠᱚᱣᱟ ᱥᱮ ᱵᱟᱝ ᱟᱞᱮ ᱠᱩᱢᱟ ᱢᱟ ᱦᱟᱹᱠᱩ ᱥᱟᱵ ᱫᱚ ᱥᱮᱨᱟ ᱜᱮᱭᱟ
ᱦᱳᱭ ᱦᱟᱹᱠᱩ ᱠᱚᱫᱚ ᱫᱚᱢᱮ ᱜᱮᱞᱮ ᱥᱟᱵ ᱵᱟᱲᱟ ᱠᱚᱜᱮᱭᱟ ᱚᱱᱮ ᱡᱮ ᱫᱟᱜ ᱠᱚ ᱱᱮᱛᱟᱨ ᱫᱚ ᱫᱚᱢᱮ ᱞᱤᱸᱡᱤᱜ ᱠᱟᱱᱟ ᱛᱚ ᱟᱨ ᱛᱟᱦᱚᱞᱮ ᱟᱫᱚ ᱚᱱᱟ ᱵᱟᱹᱭᱦᱟᱹᱲ ᱠᱚᱨᱮ ᱫᱚᱢᱮ ᱜᱮ ᱦᱟᱹᱠᱩ ᱠᱚ ᱨᱟᱠᱟᱵᱼᱟ ᱦᱳᱭ ᱥᱮ ᱟᱫᱚ ᱦᱳᱭ ᱟᱫᱚ ᱩᱱᱠᱩ ᱜᱮ ᱫᱚᱢᱮᱞᱮ ᱥᱟᱵ ᱵᱟᱲᱟ ᱠᱚᱣᱟ ᱟᱨ ᱦᱩᱭᱩᱜ ᱠᱟᱱᱟ ᱱᱚᱣᱟ ᱚᱱᱟ ᱢᱚᱥᱟᱨᱤ ᱠᱚ ᱠᱟᱛᱮᱞ ᱞᱮ ᱥᱟᱵ ᱠᱚᱣᱟ ᱥᱮ
ᱟᱪᱪᱷᱟ ᱟᱪᱪᱷᱟ ᱟᱪᱪᱷᱟ ᱟᱞᱮᱥᱮ ᱦᱚᱸ ᱚᱱᱠᱟ ᱢᱚᱥᱟᱨᱤ ᱠᱚᱫᱚ ᱥᱮᱨᱚᱠᱚᱢ ᱫᱚ ᱡᱟᱞ ᱠᱚᱫᱚ ᱵᱟᱠᱚ ᱚᱰᱟᱣ ᱜᱮᱭᱟ ᱛᱚ ᱚᱱᱠᱟ ᱮᱫᱮᱠᱟ ᱚ ᱚᱝᱠᱟ ᱫᱷᱤᱨᱤ ᱠᱚᱯᱚᱱ ᱠᱚ ᱯᱟᱴᱟ ᱟᱱᱮ ᱢᱟᱫ ᱨᱮᱱᱟᱜ ᱡᱟᱦᱟᱸ ᱢᱚᱡ ᱜᱮ ᱠᱷᱟᱹᱪᱤ ᱠᱚ ᱵᱮᱱᱟᱣ ᱠᱟᱛᱮ ᱟᱨᱠᱤ ᱜᱟᱞᱟᱝ ᱟᱠᱚ ᱜᱟᱞᱟᱝ ᱠᱟᱛᱮ ᱚᱱᱟ ᱜᱟᱞᱟᱝ ᱠᱟᱛᱮ ᱜᱮ ᱚᱰᱟᱣ ᱵᱟᱲᱟᱭᱟ ᱠᱚ ᱚᱱᱟ ᱟᱲᱮ ᱠᱚ ᱢᱟᱜ ᱠᱟᱛᱮ ᱚᱱᱟ ᱨᱮ ᱦᱟᱹᱠᱩ ᱠᱚ ᱡᱷᱟᱹᱞᱤᱜ ᱜᱮ ᱟᱨ ᱟᱯᱮ ᱥᱮᱫ ᱫᱚ ᱪᱮᱫ ᱞᱮᱠᱟ ᱚᱱᱠᱟᱱᱟᱜ ᱯᱟᱴᱟ ᱠᱚᱫᱚ ᱠᱚ ᱵᱮᱱᱟᱣ ᱫᱚ ᱠᱚ ᱵᱟᱲᱟᱭ ᱜᱮᱭᱟ ᱥᱮ ᱵᱟᱝ ᱢᱟᱫ ᱠᱚᱨᱮ
ᱦᱮᱸ ᱦᱮᱸ ᱚᱱᱟ ᱚᱱᱟ ᱛᱚ ᱚᱱᱟ ᱫᱚ ᱜᱷᱩᱱᱤ ᱠᱚ ᱢᱮᱛᱟᱜᱼᱟ ᱛᱚ ᱚᱱᱟ ᱫᱚ ᱚ ᱚᱱᱟ ᱠᱚ ᱫᱚ ᱞᱮ ᱵᱮᱱᱟᱣ ᱜᱮᱭᱟ ᱟᱨ ᱚᱱᱟ ᱛᱮᱦᱚᱸ ᱞᱮ ᱥᱟᱵ ᱠᱚ ᱜᱮᱭᱟ ᱟᱨ ᱤᱭᱟᱹ ᱠᱚ ᱱᱚᱣᱟ ᱪᱷᱟᱹᱠᱤ ᱡᱟᱞ ᱠᱚ ᱢᱚᱥᱟᱨᱤ ᱠᱚ ᱠᱚ ᱞᱮ ᱚᱰᱟᱣ ᱠᱟᱜᱼᱟ ᱟᱨᱠᱤ ᱟᱨ ᱚᱱᱟ ᱛᱮ ᱜᱮᱞᱮ ᱥᱟᱵ ᱠᱚ ᱜᱮᱭᱟ
ᱟᱪᱪᱷᱟ ᱟᱪᱪᱷᱟ ᱟᱨ ᱤᱭᱟᱹ ᱠᱚᱫᱚ ᱛᱟᱦᱚᱞᱮ ᱛᱟᱦᱚᱞᱮ ᱟᱨ ᱤᱭᱟᱹ ᱠᱚᱫᱚ ᱩᱱᱠᱩ ᱤᱭᱟᱹ ᱠᱚᱫᱚ ᱵᱤᱱ ᱧᱮᱞ ᱠᱟᱫ ᱠᱚᱣᱟ ᱥᱮ ᱵᱟᱝ ᱩᱱᱠᱩ ᱞᱮᱴ ᱦᱟᱠᱩ ᱠᱚ ᱨᱟᱯᱟᱜ ᱠᱟᱛᱮ ᱵᱤᱥᱤ ᱯᱤ ᱠᱟᱛᱮ ᱫᱟᱜ ᱢᱟᱹᱲᱤ ᱥᱟᱶ ᱟᱹᱰᱤ ᱤᱭᱟᱹ ᱜᱮ ᱪᱚᱨᱚᱠ ᱜᱮ ᱵᱩᱡᱷᱟᱹᱜ ᱫᱚ ᱚᱱᱟ ᱫᱚ ᱡᱚᱢ ᱵᱟᱲᱟ ᱠᱟᱜ ᱜᱮᱭᱟ ᱥᱮ ᱵᱟᱝ?
ᱚᱱᱟ ᱩᱱᱠᱩ ᱫᱚ ᱢᱟᱱᱮ ᱡᱷᱚᱛᱚ ᱨᱚᱠᱚᱢ ᱦᱟᱹᱠᱩ ᱜᱮᱭᱟ ᱢᱟᱱᱮ ᱵᱚᱨᱥᱟ ᱨᱮ ᱠᱷᱮᱛ ᱨᱮᱱ ᱦᱟᱹᱠᱩ ᱛᱚ ᱢᱟᱱᱮ ᱡᱷᱚᱛᱚ ᱨᱚᱠᱚᱢ ᱦᱟᱠᱩ ᱜᱮᱠᱚ ᱧᱟᱢᱚᱜ ᱜᱮᱭᱟ, ᱟᱨ ᱢᱟᱱᱮ ᱯᱩᱠᱷᱨᱤ ᱠᱚᱨᱮᱱ ᱯᱩᱨᱤ ᱠᱚᱨᱮᱱ ᱦᱟᱹᱠᱩ ᱦᱚᱸᱠᱚ ᱨᱟᱠᱟᱵ ᱜᱮᱭᱟ ᱦᱳᱭᱥᱮ ᱩᱱᱠᱩ ᱦᱚᱸᱚᱸ ᱢᱤᱫ ᱠᱤᱪᱷᱩ ᱠᱚ ᱧᱟᱢᱚᱜᱼᱟ ᱟᱨ ᱛᱟᱨᱯᱚᱨ ᱱᱚᱱᱚᱛᱛᱮ ᱞᱮᱴᱷᱟᱯ ᱯᱩᱴᱷᱤ ᱰᱟᱹᱲᱠᱟᱹ ᱠᱩᱪᱞᱟᱹ ᱦᱳᱭ ᱥᱮ ᱩᱱᱠᱩ ᱜᱮ ᱵᱤᱥᱤ ᱠᱚ ᱧᱟᱢᱚᱜ ᱜᱮᱭᱟ
ᱟᱪᱪᱷᱟ ᱟᱪᱪᱷᱟ ᱟᱨ ᱤᱭᱟᱹ ᱟᱨ ᱪᱮᱫ ᱠᱚᱫᱚ ᱩᱱᱠᱩ ᱢᱟᱝᱜᱨᱤ ᱦᱟᱹᱠᱩ ᱠᱚ ᱛᱟᱨᱯᱚᱨᱮ ᱟᱞᱮ ᱥᱮᱫ ᱢᱟ ᱢᱟᱝᱨᱤ ᱛᱟᱯᱚᱨᱮ ᱵᱳᱣᱟᱲ ᱛᱟᱯᱚᱨᱮ ᱥᱳᱞ ᱦᱟᱹᱠᱩ ᱥᱳᱞ ᱦᱟᱹᱠᱩ ᱫᱚᱧ ᱟᱸᱡᱚᱢ ᱵᱟᱲᱟ ᱟᱠᱟᱫ ᱠᱚ ᱩᱱᱠᱩ ᱢᱟ ᱟᱹᱰᱤ ᱡᱚᱢ ᱨᱮᱢᱟ ᱟᱹᱰᱤ ᱵᱮᱥ ᱠᱚ ᱵᱩᱡᱷᱟᱹᱣ ᱠᱟᱱ ᱧᱟᱢᱚᱜ ᱜᱮᱭᱟ ᱠᱚ ᱥᱮᱵᱟᱝ ᱩᱱᱠᱩ ᱥᱳᱞ ᱦᱟᱹᱠᱩ ᱩᱱᱠᱩ ᱫᱚᱢᱮ ᱠᱚ ᱠᱚᱢ ᱫᱟᱜ ᱛᱮᱜᱮ ᱠᱚ ᱪᱟᱞᱟᱜ ᱜᱮᱭᱟ ᱟᱨᱠᱤ ᱧᱮᱞ ᱵᱟᱲᱟ ᱟᱠᱟᱫ ᱠᱚᱜᱮ ᱥᱳᱞ
ᱦᱳᱭ ᱥᱳᱞ ᱦᱟᱹᱠᱩ ᱠᱚᱫᱚ ᱧᱟᱢ ᱫᱚᱠᱚ ᱧᱟᱢᱚᱜ ᱜᱮᱭᱟ ᱠᱤᱱᱛᱩ ᱠᱷᱩᱵ ᱠᱚᱢ ᱥᱳᱞ ᱦᱟᱹᱠᱩ ᱫᱚ ᱵᱮᱥᱤᱨ ᱵᱷᱟᱜ ᱫᱚ ᱟᱞᱮ ᱫᱚ ᱱᱟᱹᱭ ᱠᱚᱨᱮ ᱜᱮᱞᱮ ᱧᱟᱢ ᱠᱚᱣᱟ ᱢᱮ ᱮᱢᱱᱤ ᱠᱷᱮᱛ ᱠᱚᱨᱮ ᱫᱚ ᱚᱱᱠᱟ ᱫᱚ ᱵᱟᱠᱚ ᱧᱟᱢᱚᱜ ᱜᱮᱭᱟ
ᱟᱪᱪᱷᱟ ᱟᱪᱪᱷᱟ ᱟᱪᱪᱷᱟ ᱟᱞᱮ ᱥᱮᱫ ᱢᱟ ᱚᱱᱟ ᱱᱟᱹᱭ ᱠᱚ ᱫᱷᱟᱨᱮ ᱠᱚ ᱠᱟᱹᱴᱤᱡ ᱱᱟᱹᱭ ᱠᱚ ᱯᱟᱥᱟᱯᱟᱥᱤ ᱜᱮᱭᱟ ᱛᱚ ᱟᱫᱚ ᱚᱱᱟ ᱫᱟᱜ ᱞᱮᱠᱷᱟᱱ ᱮ ᱟᱞᱮᱭᱟᱜ ᱚᱱᱟ ᱢᱟᱴᱷ ᱜᱮ ᱡᱟᱦᱟᱸ ᱵᱟᱹᱭᱦᱟᱹᱲ ᱢᱟᱴᱷ ᱚᱱᱟ ᱫᱷᱟᱨᱮ ᱠᱚ ᱦᱤᱡᱩᱜ ᱜᱮᱭᱟ ᱥᱳᱞ ᱦᱟᱹᱠᱩ ᱠᱚ ᱟᱫᱚ ᱩᱱᱠᱩ ᱫᱚ ᱫᱟᱜ ᱟᱸᱡᱮᱫ ᱞᱮᱱᱠᱟᱱ ᱫᱚ ᱵᱟᱠᱚ ᱫᱟᱹᱲ ᱫᱟᱲᱮᱜᱼᱟ ᱛᱚ ᱚᱱᱟ ᱠᱚᱨᱮ ᱫᱚᱢᱮ ᱠᱚ ᱧᱟᱢᱚᱜᱼᱼ ᱜᱮᱭᱟ ᱟᱨ ᱚᱱᱠᱟ ᱢᱟᱴ ᱠᱚᱨᱮ ᱫᱚ ᱟᱯᱮ ᱥᱮᱫ ᱫᱚ ᱵᱟᱠᱚ ᱧᱟᱢ ᱵᱟᱲᱟᱜ ᱜᱮᱭᱟ ᱥᱮ ᱱᱟᱹᱭ ᱠᱚᱨᱮ ᱠᱚ ᱧᱟᱢᱚᱜ ᱜᱮ ᱵᱟᱝ
ᱮᱸ ᱟᱞᱮ ᱚᱱᱛᱮ ᱫᱚ ᱱᱟᱹᱭ ᱨᱮ ᱜᱮ ᱵᱤᱥᱤ ᱠᱚ ᱧᱟᱢᱚᱜᱼᱟ, ᱠᱷᱮᱛ ᱠᱚᱨᱮ ᱫᱚ ᱚᱱᱠᱟ ᱥᱟᱞ ᱦᱟᱹᱠᱩ ᱠᱚ ᱫᱚ ᱵᱟᱠᱚ ᱧᱟᱢᱚᱜᱼᱟ, ᱮᱢᱟᱱ ᱛᱮᱵᱟᱱᱟ ᱦᱟᱹᱠᱩ ᱠᱚ ᱱᱩᱠᱩ ᱦᱟᱹᱠᱩ ᱫᱚᱠᱚ ᱧᱟᱢᱚᱜ ᱜᱮᱭᱟ ᱦᱳᱭ ᱥᱮ ᱦᱳᱭ ᱟᱨ
ᱛᱟᱦᱚᱞᱮ ᱱᱟᱹᱭ ᱠᱚᱨᱮ ᱫᱚ ᱦᱟᱹᱠᱩ ᱥᱟᱵ ᱯᱮ ᱪᱟᱞᱟᱣ ᱵᱟᱲᱟᱜ ᱜᱮᱭᱟ ᱥᱮ ᱵᱟᱝ
ᱦᱮᱸ ᱱᱟᱹᱭ ᱠᱚᱨᱮ ᱦᱟᱹᱠᱩ ᱥᱟᱵ ᱞᱮ ᱪᱟᱞᱟᱜ ᱵᱟᱲᱟᱜ ᱜᱮᱭᱟ ᱢᱟᱱᱮ ᱡᱚᱛᱚ ᱨᱚᱠᱚᱢ ᱦᱟᱹᱠᱩ ᱜᱮᱞᱮ ᱥᱟᱵ ᱠᱚᱣᱟ ᱵᱟᱲᱥᱤ ᱛᱮ ᱡᱟᱞ ᱛᱮ ᱡᱚᱛᱚ ᱨᱚᱠᱚᱢ ᱠᱟᱛᱮ ᱜᱮᱠᱚ ᱥᱟᱵ ᱠᱚ ᱜᱮᱭᱟ ᱟᱨ ᱟᱯᱮ ᱠᱚᱫᱚ ᱨᱚᱦᱚᱭ ᱠᱟᱜ ᱜᱮᱭᱟ ᱯᱮ ᱥᱮ ᱵᱟᱝ?
ᱦᱮᱸ ᱟᱞᱮ ᱟᱞᱮ ᱫᱚ ᱦᱮᱸ ᱟᱞᱮ ᱥᱮᱫ ᱫᱚ ᱚᱱᱟ ᱱᱟᱹᱭ ᱠᱚᱥᱮᱫ ᱜᱮ ᱵᱮᱥᱤ ᱠᱚ ᱪᱟᱜ ᱜᱮᱭᱟ ᱱᱟᱹᱭ ᱨᱮᱢᱟ ᱟᱨᱚ ᱮᱢᱟᱱ ᱛᱮᱢᱟᱱ ᱦᱟᱹᱠᱩ ᱠᱚ ᱧᱟᱢᱚᱜ ᱜᱮᱭᱟ ᱥᱮ ᱤᱱᱟᱹᱛᱮ ᱟᱞᱮ ᱥᱮᱫ ᱨᱮᱱ ᱦᱚᱲ ᱫᱚ ᱠᱟᱹᱴᱤᱡ ᱱᱟᱹᱭ ᱫᱚ ᱚᱱᱟ ᱥᱤᱛᱳᱝ ᱫᱤᱱ ᱫᱚ ᱟᱸᱡᱮᱫᱚᱜᱼᱟ ᱠᱟᱹᱴᱤᱡ ᱾ ᱰᱚᱵᱟ ᱰᱚᱵᱟ ᱠᱚ ᱢᱮᱱᱟᱜᱼᱟ ᱛᱚ ᱚᱱᱟ ᱠᱚᱨᱮ ᱫᱚ ᱮᱢᱟᱱ ᱛᱮᱢᱟᱱ ᱦᱟᱹᱠᱩ ᱠᱚ ᱧᱟᱢᱚᱢ ᱛᱮ ᱤᱱᱟᱹᱛᱮ ᱠᱚ ᱪᱟᱞᱟᱜᱼᱟ ᱟᱨ ᱟᱯᱮ ᱥᱮᱫ ᱫᱚ ᱪᱮᱫᱠᱟ ᱚᱱᱠᱟ ᱥᱤᱛᱳᱝ ᱫᱤᱱ ᱯᱮ ᱪᱟᱜ ᱟᱥᱮ ᱚᱱᱟ ᱵᱩᱱᱱᱟ ᱫᱤᱱ ᱦᱚᱸ ᱪᱟᱞᱟᱜ ᱜᱮᱭᱟ ᱛᱚ ᱟᱞᱮ ᱥᱮᱫ ᱫᱚ ᱢᱤᱫ ᱵᱟᱨ ᱦᱚᱲ ᱪᱟᱞᱟᱜ ᱜᱮᱭᱟ ᱠᱚ ᱾
ᱵᱟᱝ ᱵᱟᱝ ᱵᱩᱱᱟᱹ ᱫᱤᱱ ᱫᱚ ᱵᱟᱠᱚ ᱪᱟᱜᱼᱟ ᱚᱱᱟ ᱫᱚ ᱫᱚᱢᱮ ᱫᱟᱜ ᱾ ᱛᱟᱦᱚᱞᱮ ᱩᱱᱫᱚ ᱟᱫᱚ ᱥᱟᱵ ᱦᱚᱸ ᱵᱟᱠᱚ ᱜᱟᱱᱚᱜᱼᱟ ᱟᱨ ᱵᱟᱝ ᱜᱮ ᱜᱟᱱᱚᱜᱼᱟ ᱟᱨᱠᱤ ᱚᱱᱟ ᱥᱚᱢᱚᱭ ᱫᱚ ᱫᱚᱢᱮ ᱫᱟᱜ ᱛᱟᱦᱮᱸ ᱠᱷᱟᱹᱛᱤᱨ ᱾ ᱟᱨ ᱟᱪᱪᱷᱟ ᱟᱯᱮ ᱦᱩᱲᱩ ᱠᱚᱯᱮ ᱨᱚᱦᱚᱭᱫᱟ ᱚᱱᱟ ᱫᱚ ᱪᱮᱫ ᱢᱟᱱᱮ ᱦᱚᱲ ᱛᱤ ᱛᱮᱜᱮ ᱯᱮ ᱨᱚᱦᱚᱭ ᱜᱮᱭᱟ? ᱥᱮ ᱚᱱᱠᱟᱱᱟᱜ ᱡᱟᱦᱟᱱ ᱢᱤᱥᱤᱱ ᱯᱤᱥᱤᱱ ᱛᱮᱯᱮ ᱨᱚᱦᱚᱭ ᱜᱮᱭᱟ?
ᱵᱟᱝ ᱵᱟᱝ ᱟᱫᱚ ᱟᱞᱮ ᱦᱮᱸ ᱟᱞᱮ ᱫᱚ ᱚᱱᱟ ᱤᱭᱟᱹ ᱛᱮᱜᱮ ᱛᱤ ᱛᱮᱜᱮᱞᱮ ᱨᱚᱦᱚᱭ ᱜᱮᱭᱟ ᱛᱤ ᱛᱮᱢᱟ ᱢᱚᱸᱡᱽ ᱦᱳᱭᱳᱜ ᱜᱮᱭᱟ ᱛᱟᱯᱚᱨ ᱚᱱᱟ ᱢᱤᱥ ᱤᱥᱤᱱ ᱠᱚᱛᱮ ᱢᱟ ᱦᱟᱱᱛᱮ ᱱᱟᱛᱮ ᱤᱭᱟᱹ ᱵᱟᱝ ᱩᱱᱟᱹᱜ ᱢᱚᱸᱡᱽ ᱵᱟᱠᱚ ᱵᱟᱭ ᱨᱚᱦᱚᱭ ᱫᱟᱲᱮᱭᱟᱜ ᱤᱱᱟᱹᱛᱮ ᱟᱞᱮ ᱤᱱᱟᱹᱛᱮ ᱠᱟᱹᱢᱤᱱ ᱠᱚᱠᱚ ᱦᱤᱡᱩᱜ ᱜᱮᱭᱟ ᱤᱱᱟᱹᱛᱮᱞᱮ ᱟᱞᱮ ᱫᱚ ᱚᱱᱟ ᱤᱭᱟᱹ ᱛᱮᱜᱮᱞᱮ ᱨᱚᱦᱚᱭ ᱜᱮᱭᱟ ᱟᱨᱠᱤ ᱛᱤ ᱛᱮᱜᱮ ᱦᱚᱲ ᱛᱮᱜᱮ ᱨᱚᱦᱚᱭ ᱦᱚᱪᱚᱭ ᱜᱮᱭᱟ ᱢᱮᱥᱤᱱ ᱠᱚᱛᱮ ᱫᱚ ᱵᱟᱞᱮ ᱨᱚᱦᱚᱭᱟ ᱢᱮᱥᱤᱱ ᱢᱟ ᱦᱮᱡ ᱫᱚ ᱦᱮᱡ ᱠᱟᱱᱟ ᱠᱤᱱᱛᱩ ᱵᱷᱟᱜᱮ ᱴᱷᱤᱠ ᱵᱟᱭ ᱨᱚᱦᱚᱭ ᱫᱟᱲᱮᱭᱟᱜᱼᱟ ᱟᱨᱠᱤ ᱵᱟᱭ ᱦᱩᱭᱩᱜᱼᱟ ᱦᱩᱲᱩ ᱠᱚ ᱤᱱᱟᱹᱛᱮ ᱵᱟᱞᱮ ᱨᱚᱦᱚᱭ ᱜᱮᱭᱟ ᱟᱯᱮ ᱥᱮᱫ ᱫᱚ ᱪᱮᱫᱠᱟ ᱛᱟᱦᱚᱞᱮ?
ᱟᱞᱮ ᱥᱮᱫ ᱦᱚᱸ ᱛᱤ ᱛᱮᱜᱮ ᱛᱤ ᱛᱮ ᱢᱟᱱᱮ ᱨᱚᱦᱚᱭ ᱦᱳᱭᱳᱜᱼᱟ ᱛᱟᱨ ᱯᱚᱨ ᱚᱱᱟ ᱜᱷᱟᱥᱢᱚᱨᱟ ᱚᱱᱟ ᱠᱤᱪᱷᱩ ᱵᱤᱥ ᱠᱚ ᱡᱳᱭᱵᱳ ᱥᱟᱨ ᱠᱚ ᱚᱱᱟ ᱠᱚ ᱮᱢ ᱦᱳᱭᱳᱜ ᱜᱮᱭᱟ ᱾ ᱦᱳᱭ ᱥᱮ ᱡᱟᱛᱮ ᱯᱚᱨᱚᱵᱚᱨᱛᱤ ᱨᱮ ᱡᱚᱠᱷᱚᱱ ᱜᱷᱟᱥ ᱠᱚ ᱟᱞᱚ ᱦᱳᱭᱳᱜ ᱢᱟ ᱵᱤᱥᱤ ᱟᱨ ᱢᱟᱱᱮ ᱵᱤᱥᱤ ᱦᱮᱲᱦᱮᱫ ᱠᱚ ᱟᱞᱚ ᱦᱳᱭᱳᱜ ᱢᱟ ᱾
ᱟᱪᱪᱷᱟ ᱟᱪᱪᱷᱟ ᱟᱨ ᱤᱭᱟᱹ ᱛᱟᱦᱚᱞᱮ ᱚᱱᱠᱟ ᱟᱨ ᱤᱭᱟᱹ ᱠᱚᱫᱚ ᱩᱱᱠᱩ ᱡᱮ ᱠᱟᱴᱠᱚᱢ ᱛᱟᱦᱚᱞᱮ ᱠᱟᱴᱠᱚᱢ ᱠᱚᱫᱚ ᱚᱱᱟ ᱨᱤᱫ ᱵᱟᱲᱟ ᱠᱟᱛᱮᱜ ᱡᱚᱢ ᱵᱟᱲᱟ ᱦᱳᱭ ᱠᱟᱱ ᱜᱮᱭᱟ ᱥᱮ ᱵᱟᱝ?
ᱦᱮᱸ ᱩᱱᱠᱩ ᱢᱟᱛᱚ ᱦᱮᱱᱟᱜ ᱠᱚᱜᱮᱭᱟ ᱠᱟᱴᱠᱚᱢ ᱫᱚᱠᱚ ᱳᱲᱳᱝᱚᱜᱼᱟ ᱥᱟᱵ ᱵᱟᱲᱟ ᱠᱚᱣᱟᱞᱮ ᱟᱨ ᱩᱱᱠᱩ ᱜᱮ ᱦᱟᱜ
ᱧᱮᱞ ᱵᱟᱲᱟ
ᱦᱮᱸ ᱠᱟᱴᱠᱚᱢ ᱫᱚ ᱡᱷᱚᱛᱚ ᱨᱚᱠᱚᱢ ᱠᱟᱴᱠᱚᱢ ᱜᱮ ᱠᱤᱱᱛᱩ ᱫᱷᱤᱨᱤ ᱠᱟᱴ ᱠᱷᱩᱵ ᱠᱚᱢ ᱟᱞᱮ ᱥᱮᱫ ᱫᱚᱠᱚ ᱧᱟᱢᱚᱜ ᱜᱮᱭᱟ ᱟᱨᱠᱤ ᱾
ᱟᱪᱪᱷᱟ ᱟᱪᱪᱷᱟ ᱾ ᱟᱫᱚ ᱟᱯᱮ ᱥᱮᱫ ᱫᱚ ᱚᱱᱠᱟ ᱵᱩᱨᱩ ᱫᱤᱥᱚᱢ ᱥᱮ ᱪᱮᱫᱠᱟ ᱵᱩᱨᱩ ᱞᱮᱠᱟᱯᱮ ᱯᱟᱲᱟᱜ-ᱟ, ᱥᱮ ᱚᱱᱠᱟ ᱱᱟᱢᱟᱞ ᱫᱤᱥᱚᱢ ᱟᱞᱮ ᱞᱮᱠᱟ ᱜᱮ?
ᱵᱟᱝ ᱵᱟᱝ ᱟᱞᱮ ᱫᱚ ᱵᱤᱞᱟᱹᱛ ᱫᱤᱥᱚᱢ ᱾
ᱟᱪᱪᱷᱟ ᱟᱪᱪᱷᱟ ᱵᱷᱟᱜᱮ ᱟᱨ ᱤᱭᱟᱹ ᱠᱚᱫᱚ ᱛᱟᱦᱚᱞᱮ ᱚᱱᱠᱟ ᱾ ᱦᱮᱸ
ᱡᱮ ᱟᱵᱮ ᱫᱚ ᱱᱚᱜ-ᱚᱭ ᱛᱚ ᱦᱳᱲᱳ ᱠᱚ ᱨᱚᱦᱚᱭ ᱦᱳᱭ ᱯᱚᱨᱮ ᱟᱫᱚ ᱢᱟᱱᱮ ᱡᱚᱠᱷᱚᱱ ᱢᱟᱱᱮ ᱠᱚᱴᱟ ᱫᱤᱱ ᱯᱚᱨ ᱛᱚᱠᱷᱚᱱ ᱾ ᱢᱟᱱᱮ ᱫᱟᱲᱮ ᱠᱚ ᱢᱟᱱᱮ ᱠᱮᱴᱮᱡᱚᱜᱼᱟ ᱥᱮ ᱾ ᱨᱮᱦᱮᱫ ᱠᱚ ᱡᱚᱠᱷᱚᱱ ᱟᱲᱜᱳᱱᱟ ᱚᱱᱟ ᱯᱚᱨᱮ ᱫᱚ ᱡᱚᱠᱷᱚᱱ ᱦᱮᱲᱦᱮᱫ ᱦᱳᱭᱳᱜᱼᱟ ᱟᱨᱠᱤ, ᱩᱱᱫᱚ ᱛᱟᱦᱞᱮ ᱟᱯᱮ ᱫᱚ ᱪᱮᱫ? ᱛᱟᱯᱮ ᱦᱮᱲᱮᱫ ᱜᱮᱭᱟ
ᱟᱞᱮ ᱫᱚ ᱚᱱᱟ ᱫᱚ ᱦᱮᱸ ᱚᱱᱟ ᱫᱚ ᱾ ᱟᱞᱮ ᱫᱚ ᱦᱮᱸ ᱚᱱᱟ ᱫᱚ ᱤᱭᱟᱹ ᱛᱮᱜᱮ ᱛᱤ ᱛᱮᱜᱮ ᱟᱫᱚ ᱚᱱᱟ ᱟᱞᱮ ᱥᱮᱫ ᱢᱟ ᱚᱡᱮ ᱢᱮᱱᱟᱜᱼᱟ ᱾ ᱩᱱᱟᱹᱜ ᱫᱚ ᱦᱮᱲᱦᱮᱫ ᱵᱟᱝ ᱦᱳᱭᱳᱜᱼᱟ, ᱪᱮᱫᱟᱜ ᱵᱟᱝ ᱥᱮ ᱚᱱᱟ ᱨᱚᱦᱚᱭ ᱥᱩᱢᱚᱭ ᱤᱭᱟᱹ ᱧᱟᱢᱚᱜᱼᱟ ᱚᱱᱟ ᱡᱟᱦᱟᱸ ᱵᱚᱞᱮ ᱜᱷᱟᱥᱢᱟᱨᱟ ᱵᱤᱥ ᱾ ᱢᱮᱱᱟᱜᱼᱟ ᱚᱱᱟᱞᱮ ᱮᱢᱟᱜ-ᱟ ᱨᱚᱦᱚᱭ ᱥᱚᱢᱚᱭ ᱟᱫᱚ ᱤᱱᱟᱹᱛᱮ ᱟᱞᱮ ᱥᱮᱫ ᱢᱟ ᱠᱚᱢ ᱜᱟᱥ ᱟᱫᱚ ᱟᱯᱮ ᱥᱮᱫ ᱫᱚ ᱚᱱᱠᱟ ᱵᱟᱯᱮ ᱵᱟᱯᱮ ᱵᱩᱡᱟ ᱚᱱᱟ ᱜᱷᱟᱥ ᱠᱚ ᱪᱮᱫᱠᱟ ᱢᱟᱨᱟ ᱵᱤᱥ ᱠᱚ ᱵᱟᱯᱮ ᱮᱢᱟᱜ ᱜᱮᱭᱟ?
ᱦᱮᱸ ᱚᱱᱟ ᱠᱚᱫᱚ ᱞᱮ ᱮᱢᱟᱜ ᱜᱮᱭᱟ ᱮᱱᱛᱮ ᱨᱮᱦᱚᱸ ᱜᱷᱟᱥ ᱫᱚ ᱦᱳᱭᱳᱜ ᱜᱮᱭᱟ ᱟᱨᱠᱤ ᱦᱳᱭ ᱥᱮ ᱾
ᱢᱟ ᱦᱮᱸ ᱦᱮᱸ ᱦᱮᱸ ᱟᱞᱮ ᱥᱮᱫ ᱢᱟ ᱠᱟᱹᱴᱤᱡ ᱤᱭᱟᱹ ᱧᱚᱜ ᱢᱮᱱᱟᱜᱼᱟ ᱡᱮᱢᱚᱱ ᱧᱚᱜ ᱵᱷᱟᱜᱮ ᱧᱚᱜ ᱥᱤ ᱠᱟᱛᱮ ᱠᱚ ᱨᱚᱦᱚᱭᱟ ᱥᱮ ᱵᱷᱟᱜᱮ ᱧᱚᱜ ᱥᱤ ᱠᱟᱛᱮ ᱢᱟ ᱚᱱᱟ ᱜᱷᱟᱥ ᱠᱚ ᱵᱟᱝ ᱦᱳᱭᱳᱜ ᱜᱮᱭᱟ, ᱟᱨ ᱚᱱᱟ ᱜᱷᱟᱥ ᱢᱟᱨᱟ ᱫᱚ ᱾ ᱠᱚ ᱮᱢᱟᱜ ᱜᱮᱭᱟ ᱟᱞᱮ ᱥᱮᱫ ᱫᱚ ᱚᱱᱠᱟ ᱠᱚ ᱨᱚᱦᱚᱭᱟ, ᱟᱯᱮ ᱥᱮᱫ ᱫᱚ ᱪᱮᱫᱠᱟ ᱛᱟᱦᱞᱮ?
ᱟᱞᱮᱥᱮᱫ ᱦᱚᱸ ᱚᱱᱠᱟ ᱜᱮ ᱢᱟᱱᱮ ᱯᱟᱹᱭᱞᱟᱹ ᱫᱚ ᱢᱟᱱᱮ ᱯᱟᱹᱭᱞᱟᱹ ᱢᱤᱫ ᱪᱟᱥ ᱫᱚᱠᱚ ᱥᱤᱭᱟᱜᱼᱟ ᱞᱟᱦᱟ ᱧᱚᱜ ᱨᱮᱜᱮ ᱛᱮ ᱚᱱᱟ ᱞᱚᱥᱚᱫ ᱠᱚ ᱯᱚᱪᱚᱱᱚᱜ ᱢᱟ ᱚᱱᱟ ᱡᱟᱦᱟᱸ ᱜᱷᱟᱥ ᱠᱚ ᱜᱩᱡᱩᱜ ᱢᱟ ᱦᱳᱭ ᱥᱮ ᱾ ᱛᱟᱦᱞᱮ ᱚᱱᱟ ᱯᱚᱨ ᱜᱮ ᱟᱫᱚ ᱦᱳᱲᱳ ᱠᱚ ᱨᱚᱦᱚᱭᱟ ᱟᱫᱚ ᱢᱟᱱᱮ ᱟᱨ ᱡᱟᱦᱟᱸ ᱠᱚ ᱢᱟᱱᱮ ᱠᱟᱹᱡ ᱫᱮᱨᱤᱜᱼᱟ ᱦᱳᱭ ᱥᱮ ᱫᱟᱜ ᱠᱚ ᱵᱟᱝ ᱧᱟᱢ ᱞᱮᱠᱷᱟᱱ ᱠᱟᱹᱡ ᱡᱟᱦᱟᱸ ᱠᱚ ᱫᱮᱨᱤᱜᱼᱟ ᱡᱟᱦᱟᱸ ᱠᱷᱮᱛ ᱠᱚ ᱾ ᱛᱟᱦᱞᱮ ᱚᱱᱟ ᱠᱚᱫᱚ ᱢᱟᱱᱮ ᱢᱤᱫ ᱫᱷᱟᱣ ᱛᱮᱜᱮ ᱠᱚ ᱥᱤᱭᱟ ᱥᱮ ᱵᱟᱨᱯᱮ ᱫᱷᱟᱣ ᱠᱚ ᱥᱤᱭᱟ ᱟᱨᱠᱚ ᱨᱚᱦᱚᱭᱟ? ᱚᱱᱟ ᱠᱚ ᱠᱷᱮᱛ ᱨᱮᱫᱚ ᱢᱟᱱᱮ ᱠᱟᱹᱡ ᱫᱷᱟᱹᱨ ᱧᱚᱜ ᱢᱟᱱᱮ ᱜᱷᱟᱸᱥ ᱠᱚ ᱫᱚᱢᱮ ᱡᱟᱱᱟᱢᱚᱜ ᱜᱮᱭᱟ ᱟᱨᱠᱤ।
ᱟᱪᱪᱷᱟ ᱟᱪᱪᱷᱟ ᱟᱨ ᱤᱡᱟᱹ ᱠᱚᱫᱚ ᱛᱟᱦᱟᱞᱮ ᱤᱡᱟᱹ ᱠᱚᱫᱚ ᱟᱨ ᱟᱵᱤᱱ ᱛᱟᱦᱟᱞᱮ ᱪᱟᱥ ᱠᱟᱹᱢᱤ ᱠᱚᱫᱚ ᱛᱤᱱᱟᱹᱜ ᱴᱟᱢ ᱵᱟᱲᱟᱭᱟ ᱥᱮ ᱵᱟᱢ ᱵᱟᱲᱟᱭᱟ ᱜᱚᱝᱠᱮ? ᱪᱟᱥ ᱠᱟᱹᱢᱤ ᱠᱚᱫᱚ ᱟᱵᱚ ᱢᱟ ᱵᱟᱲᱟᱭ ᱞᱟᱹᱠᱛᱤ ᱠᱟᱱ ᱜᱮᱫᱚ।
ᱦᱳᱭ ᱪᱟᱥ ᱠᱟᱹᱢᱤ ᱠᱚᱫᱚ ᱴᱩᱠ ᱴᱟᱠ ᱵᱟᱲᱟᱭ ᱫᱚ ᱦᱮᱱᱟᱜᱼᱟ ᱡᱮ ᱼᱼ ᱛᱚ ᱟᱵᱚ ᱫᱚ ᱮᱸᱻ ᱤᱭᱟᱹ ᱥᱟᱱᱛᱟᱲ ᱠᱟᱱᱟ ᱵᱚᱱ ᱟᱵᱚ ᱫᱚ ᱢᱮᱱ ᱠᱟᱹᱢᱤ ᱜᱮ ᱛᱚ ᱟᱵᱚ ᱫᱚ ᱪᱟᱥᱵᱟᱥ ᱛᱟᱵᱚᱱ ᱦᱳᱭ ᱠᱟᱹᱢᱤ ᱫᱚ ᱦᱩᱭᱩᱜ ᱜᱮᱭᱟ ᱦᱳᱭ᱾ ᱟᱨ ᱛᱟᱦᱟᱞᱮ ᱼᱼ ᱟᱫᱚ ᱦᱩᱲᱩ ᱠᱚ ᱡᱚᱠᱷᱚᱱ ᱟᱫᱚ ᱜᱮᱞᱮᱫ ᱛᱟᱯᱮᱭᱟ ᱥᱮ ᱜᱮᱞᱮ ᱠᱚ ᱦᱩᱭ ᱯᱚᱨᱮ ᱡᱚᱠᱷᱚᱱ ᱟᱫᱚ ᱢᱟᱱᱮ ᱤᱨ ᱫᱚ ᱪᱮᱠᱟᱛᱮ ᱼᱼ ᱯᱮ ᱤᱨᱟ ᱢᱟᱱᱮ ᱛᱤ ᱛᱮᱜᱮ ᱯᱮ ᱤᱨᱟ ᱥᱮ ᱢᱤᱥᱤᱱ ᱠᱚ ᱛᱮᱯᱮ ᱤᱨᱟ?
ᱥᱮᱢᱟ ᱟᱫᱚ ᱚᱱᱟ ᱤᱭᱟᱹ ᱠᱚ ᱠᱷᱮᱛ ᱠᱷᱮᱛ ᱵᱟᱹᱫᱽ ᱠᱚᱫᱚ ᱟᱹᱰᱤ ᱡᱟᱹᱥᱛᱤ ᱡᱟᱹᱥᱛᱤ ᱜᱮᱭᱟ ᱛᱚ ᱟᱫᱚ ᱚᱱᱟ ᱛᱤ ᱛᱮᱢᱟ ᱤᱨ ᱞᱮᱠᱷᱟᱱ ᱫᱚ ᱟᱹᱰᱤ ᱞᱮᱴᱚᱜᱼᱟ ᱤᱱᱟᱹᱛᱮ ᱟᱞᱮ ᱥᱮᱫ ᱢᱟ ᱜᱟᱹᱲᱤ ᱠᱚ ᱦᱤᱡᱩᱜ ᱜᱮᱭᱟ ᱚᱱᱟ ᱜᱟᱹᱲᱤ ᱛᱮᱜᱮ ᱞᱮ ᱤᱨᱟ ᱜᱟᱹᱲᱤ ᱛᱮᱠᱷᱟᱱ ᱥᱩᱵᱤᱫᱟ ᱜᱮᱭᱟ᱾ ᱤᱱᱟᱹᱛᱮ ᱜᱟᱹᱲᱤ ᱛᱮᱜᱮᱞᱮ ᱮᱨᱟ ᱟᱫᱚ ᱦᱩᱸ
ᱟᱫᱚ ᱜᱟᱹᱲᱤ ᱛᱮ ᱫᱚᱞᱮ ᱤᱨ ᱜᱮᱭᱟ ᱵᱟᱝ ᱫᱚ ᱵᱟᱝ ᱠᱤᱱᱛᱩ ᱜᱟᱹᱲᱤ ᱛᱮ ᱟᱫᱚ ᱼᱼ ᱤᱨ ᱞᱮᱠᱷᱟᱱ ᱫᱚ ᱟᱫᱚ ᱠᱷᱚᱲ ᱠᱚ ᱵᱟᱝ ᱛᱟᱦᱮᱱᱟ ᱥᱮ᱾ ᱟᱨ ᱚᱲᱟᱜ ᱨᱮ ᱜᱟᱹᱭ ᱰᱟᱝᱨᱟ ᱼᱼ ᱢᱮᱱᱟᱜᱱᱟᱜ ᱠᱚᱣᱟ ᱛᱟᱦᱟᱞᱮ ᱩᱱᱠᱩ ᱫᱚ ᱡᱚᱢ ᱵᱟᱠᱚ ᱼᱼ ᱛᱚ ᱚᱱᱟ ᱛᱮᱫᱚ ᱟᱞᱮ ᱫᱚ ᱛᱤ ᱛᱮᱦᱚᱸᱞᱮ ᱢᱟᱱᱮ ᱠᱚ ᱤᱨ ᱜᱮᱭᱟ ᱟᱨᱠᱤ। ᱛᱤ ᱛᱮ ᱤᱨ ᱠᱟᱛᱮ ᱚᱲᱟᱜ ᱞᱮ ᱟᱹᱜᱩᱭᱟ᱾ ᱚᱲᱟᱜ ᱟᱹᱜᱩ ᱠᱟᱛᱮ ᱛᱮ ᱟᱫᱚᱞᱮ ᱫᱟᱞᱟ ᱦᱳᱭᱥᱮ᱾ ᱟᱫᱚ ᱚᱱᱟ ᱚᱱᱟ ᱡᱟᱦᱟᱸ ᱼᱼ ᱦᱳᱭ ᱚᱱᱟ ᱠᱚ ᱟᱫᱚ ᱯᱟᱲᱳᱭ ᱠᱟᱛᱮᱫ ᱞᱮ ᱫᱚᱦᱚ ᱠᱟᱜᱼᱟ ᱢᱟᱱᱮ ᱼᱼ ᱯᱚᱨᱚᱵᱚᱨᱛᱤ ᱠᱟᱞᱨᱮ ᱡᱮᱢᱚᱱ ᱜᱟᱹᱭ ᱰᱟᱝᱨᱤ ᱠᱚ ᱞᱮ ᱦᱚᱪᱚ ᱫᱟᱲᱮ ᱟᱠᱚᱢᱟ
ᱟᱪᱪᱷᱟ ᱟᱨ ᱤᱭᱟᱹ ᱠᱚᱫᱚ ᱛᱟᱦᱞᱮ ᱚᱱᱠᱟ ᱼᱼ ᱟᱞᱮ ᱦᱚᱸ ᱤᱭᱟᱹ ᱡᱮᱢᱚᱱ ᱤᱭᱟᱹ ᱜᱟᱱ ᱢᱤᱫ ᱵᱤᱜᱷᱟᱹ ᱜᱟᱱ ᱨᱮᱱᱟᱜ ᱫᱚ ᱚᱱᱟ ᱠᱚᱫᱚ ᱞᱮ ᱛᱤ ᱛᱮᱜᱮᱞᱮ ᱤ ᱰᱟᱹᱝᱨᱤ ᱡᱚᱢ ᱟᱞᱮᱥᱮᱫ ᱫᱚ ᱚᱱᱠᱟ ᱜᱩᱨᱤᱡ ᱠᱚᱫᱚ ᱵᱟᱹᱱᱩᱜ ᱠᱟᱜ ᱛᱚ ᱩᱱᱠᱩ ᱼᱼ ᱡᱟᱦᱟᱸ ᱛᱚᱣᱟ ᱠᱚ ᱮᱢᱟ ᱩᱱᱠᱩ ᱜᱟᱹᱭ ᱠᱚᱜᱮ ᱢᱮᱱᱟᱜ ᱠᱚᱣᱟ ᱤᱱᱟᱹᱛᱮ ᱟᱫᱚ ᱠᱚᱢ ᱧᱚᱜ ᱛᱮᱜᱮ ᱦᱩᱭᱩᱜ ᱛᱟᱞᱮᱭᱟ। ᱟᱫᱚ ᱛᱤᱱᱟᱹᱜ ᱜᱟᱱ ᱼᱼ ᱡᱮᱢᱚᱱ ᱢᱤᱫ ᱵᱤᱜᱷᱟᱹ ᱨᱮᱱᱟᱜ ᱛᱮᱜᱮ ᱢᱤᱫᱴᱟᱝ ᱜᱟᱹᱭ ᱫᱚᱭ ᱡᱚᱢ ᱠᱩᱲᱟᱹᱜᱼᱟ ᱤᱱᱟᱹᱛᱮ ᱟᱫᱚ ᱥᱮᱨᱚᱠᱚᱢ ᱫᱚ ᱵᱟᱞᱮ ᱤᱨᱟ ᱛᱤ ᱛᱮᱫᱚ।
ᱟᱪᱪᱷᱟ ᱟᱪᱪᱷᱟ ᱟᱫᱚ ᱤᱭᱟᱹ ᱛᱟᱦᱟᱞᱮ ᱟᱯᱮ ᱚᱱᱛᱮ ᱫᱚ ᱤᱭᱟᱹ ᱪᱮᱫ ᱠᱚ ᱪᱟᱥ ᱜᱮ ᱤᱨ ᱤᱨ ᱠᱟᱛᱮᱫ ᱪᱮᱫ ᱟᱫᱚᱯᱮ ᱫᱤᱯᱤᱞ ᱟᱜᱩᱭᱟ?
ᱵᱟᱝ ᱵᱟᱝ ᱤᱨ ᱠᱟᱛ ᱛᱮ ᱫᱚ ᱵᱟᱝ ᱟᱫᱚ ᱩᱱᱠᱩ ᱡᱮᱢᱚᱱ ᱢᱮᱫᱴᱟᱝ ᱩᱱᱤ ᱜᱟᱹᱲᱤ ᱠᱚ ᱟᱹᱜᱩ ᱠᱮᱫᱟ ᱩᱱᱠᱩ ᱦᱳᱲᱳ ᱤᱨ ᱜᱟᱹᱲᱤ ᱛᱟᱯᱚᱨᱮ ᱦᱳᱲᱳ ᱤᱨ ᱜᱟᱹᱲᱤ ᱥᱟᱶᱛᱮᱜᱮ ᱼᱼ ᱵᱟᱨᱭᱟ ᱜᱟᱱ ᱚᱱᱟ ᱴᱨᱟᱠᱴᱟᱨ ᱜᱟᱹᱰᱤ ᱛᱟᱦᱮᱱᱟ ᱟᱫᱚ ᱴᱨᱟᱠᱴᱟᱨ ᱜᱟᱹᱰᱤ ᱛᱮᱜᱮ ᱯᱩᱨᱟᱹ ᱼᱼ ᱚᱲᱟᱜ ᱨᱮ ᱯᱩᱨᱟᱹ ᱚᱱᱟ ᱛᱤᱨᱯᱚᱞ ᱵᱤᱱ ᱟᱴᱮᱫ ᱠᱮᱫᱟ ᱟᱴᱮᱫ ᱠᱟᱛᱮ ᱯᱩᱨᱟᱹ ᱦᱩᱲᱩ ᱠᱚ ᱟᱹᱜᱩ ᱦᱚᱴᱚ ᱠᱟᱜᱼᱟ। ᱟᱫᱚ ᱥᱩᱫᱷᱩ ᱼᱼ ᱛᱟᱥᱮ ᱞᱮᱠᱷᱟᱱ ᱜᱮ ᱨᱚᱦᱚᱲ ᱠᱟᱛᱮᱜ ᱜᱮ ᱟᱫᱚ ᱟᱹᱠᱷᱨᱤᱧ ᱜᱮᱭᱟᱞᱮ ᱠᱟᱹᱴᱤᱡ ᱛᱟᱯᱚᱨᱮ ᱟᱨ ᱚᱱᱟ ᱡᱚᱢ ᱞᱟᱹᱜᱤᱫ ᱫᱚᱦᱚ ᱵᱟᱲᱟᱟ ᱦᱩᱭᱩᱜᱼᱟ।
ᱚ ᱛᱟᱦᱟᱞᱮ ᱟᱯᱮ ᱫᱚ ᱢᱟᱱᱮ ᱤᱭᱟᱹ ᱢᱟᱱᱮ ᱚᱱᱟ ᱢᱟᱱᱮ ᱼᱼ
ᱤᱭᱟ. ᱤᱭᱟᱹᱭᱟ ᱯᱮ ᱦᱳᱭᱥᱮ ᱢᱟᱱᱮ ᱡᱟᱦᱟᱸ ᱦᱩᱲᱩ ᱟᱨᱠᱤ ᱚᱱᱟ ᱚᱱᱟ ᱦᱩᱲᱩ ᱫᱚ ᱼᱼ ᱢᱟᱱᱮ ᱟᱠᱷᱨᱤᱧ ᱫᱚᱯᱮ ᱠᱤᱪᱷᱩ ᱯᱮ ᱟᱠᱨᱤᱧᱟ ᱥᱮ ᱼᱼ
ᱦᱩᱸ ᱦᱩᱸ ᱦᱩᱸ ᱦᱩᱸ ᱦᱩᱸ ᱟᱫᱚ ᱼᱼ ᱛᱮᱠᱮ ᱞᱚᱦᱚᱫ ᱠᱚᱫᱚ ᱪᱮᱫ ᱠᱟ ᱟᱭᱳ ᱛᱟᱠᱚ ᱜᱮᱠᱚ ᱛᱮᱠᱮ ᱞᱚᱦᱚᱫᱟ ᱥᱮ ᱵᱟᱵᱟ ᱛᱟᱠᱚ?
ᱦᱳᱭ ᱦᱳᱭ ᱦᱳᱭ ᱚᱱᱟ ᱟᱭᱳ ᱛᱟᱠᱚ ᱜᱮᱠᱚ ᱛᱮᱠᱮ ᱞᱚᱦᱚᱫᱟ ᱟᱨ ᱟᱞᱮ ᱠᱚᱫᱚ ᱚᱱᱟ ᱞᱟᱹᱦᱩᱫ ᱞᱮ ᱪᱟᱞᱟᱜᱼᱟ ᱞᱟᱹᱦᱩ ᱟᱹᱜᱩᱭᱟᱞᱮ ᱦᱳᱭ ᱥᱮ।
ᱛᱮᱜᱮ ᱡᱚᱢ ᱵᱟᱲᱟ ᱠᱚ ᱦᱩᱭᱩᱜ ᱜᱮᱭᱟ᱾ ᱟᱨ ᱱᱚᱣᱟ ᱼᱼ ᱟᱨ ᱡᱮ ᱢᱟᱱᱮ ᱡᱷᱚᱛᱚ ᱟᱠᱷᱨᱤᱧ ᱞᱮᱠᱷᱟᱱ ᱛᱚ ᱟᱫᱚ ᱼᱼ
ᱦᱩᱸ ᱦᱩᱸ ᱦᱩᱸ ᱦᱩᱸ